ᱦᱮᱞᱳ! ᱦᱮᱸ ᱡᱚᱦᱟᱨ ᱜᱮ᱾
ᱦᱚᱭ ᱦᱚᱭ ᱡᱚᱦᱟᱨ ᱜᱮ ᱜᱚᱝᱠᱮ, ᱡᱚᱦᱟᱨ ᱡᱚᱦᱟᱨ ᱡᱚᱦᱟᱨ ᱾
ᱦᱮᱸ᱾ ᱡᱚᱢ ᱵᱟᱲᱟ ᱠᱚ ᱦᱚᱭ ᱱᱟ?
ᱢᱟ ᱜᱚᱝᱠᱮ, ᱦᱚᱭ ᱜᱚᱝᱠᱮ ᱥᱟᱱᱟᱢ ᱜᱮ ᱠᱚᱢᱯᱞᱤᱴ ᱮᱱᱟ ᱟᱢ ᱟᱢ ᱜᱮ ᱞᱟᱹᱭ ᱢᱮ ᱪᱮᱜ ᱢᱮᱱ ᱫᱟ ᱟᱫᱚ, ᱚᱱᱟ ᱠᱚᱫᱚ ᱥᱟᱱᱟᱢ ᱜᱮ ᱠᱚᱢᱯᱞᱤᱴ ᱠᱟᱱ ᱛᱟᱞᱟᱝᱟ ᱾ ᱟᱢ ᱜᱮ ᱟᱢ ᱡᱚᱢ ᱠᱮᱫᱟ ᱥᱮ ᱵᱟ?
ᱦᱮᱸ, ᱤᱧ ᱫᱩᱧ ᱡᱚᱢ ᱟᱠᱟᱜ ᱜᱮᱭᱟ᱾
ᱟᱪᱪᱷᱟ ᱟᱪᱪᱷᱟ ᱜᱚᱝᱠᱮ ᱟᱹᱰᱤ ᱱᱟᱯᱟᱭ ᱜᱮ, ᱢᱟ ᱛᱚᱵᱮ ᱜᱚᱝᱠᱮ ᱪᱮᱜ ᱱᱤᱭᱟᱹ ᱞᱟᱝ ᱜᱟᱞᱢᱟᱨᱟᱜᱼᱟ ᱛᱷᱚᱲᱟ ᱵᱮᱱ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ!
ᱮᱠᱫᱚᱢ ᱮᱠᱫᱚᱢ ᱱᱟᱯᱟᱭ ᱠᱚᱜᱼᱟ ᱾
ᱦᱚᱭ ᱛᱚ ᱟᱫᱚ ᱞᱟᱹᱭ ᱵᱮᱱ ᱪᱮᱫ ᱱᱤᱭᱟᱹ ᱞᱟᱝ ᱜᱟᱞᱢᱟᱨᱟᱜᱼᱟ? ᱜᱚᱝᱠᱮ ᱤᱧᱤᱧ ᱞᱟᱹᱭ ᱞᱮᱠᱷᱟᱡ ᱫᱚ ᱦᱟᱸᱜ ᱟᱹᱰᱤ ᱦᱟᱸᱜ ᱵᱟᱥᱮᱜ ᱟᱹᱰᱤ ᱡᱚᱴᱤᱞᱚᱜᱼᱟ! ᱛᱚᱵᱮ ᱜᱚᱝᱠᱮ ᱟᱢ ᱜᱮ ᱞᱟᱹᱭ ᱵᱮᱱ ᱾
ᱞᱟᱹᱭ ᱵᱤᱱ ᱥᱮ ᱫᱟᱜ ᱧᱮᱞ ᱞᱮᱜᱤᱞᱤᱧ ᱛᱤᱱᱟᱹᱜ ᱴᱟ ᱵᱤᱱ ᱞᱟᱹᱭ ᱫᱟᱲᱮᱭᱟᱜ ᱠᱟᱱᱟ!
ᱥᱮ ᱤᱧ ᱡᱟᱦᱟᱸᱭ ᱦᱚᱲ ᱥᱟᱞᱟᱜ ᱤᱧ ᱜᱟᱞᱢᱟᱨᱟᱜ ᱠᱟᱱᱟ ᱥᱮ ᱟᱫᱚ ᱢᱟᱱᱮ ᱵᱟᱹᱠᱩ ᱢᱟᱱᱮ ᱵᱟᱹᱠᱩᱫ ᱢᱟᱱᱮ ᱠᱟᱛᱷᱟ ᱵᱟᱹᱠᱚ ᱨᱚᱲ ᱫᱟᱲᱮᱭᱟᱜ ᱠᱟᱱᱟ ᱱᱚᱣᱟ ᱱᱤᱭᱟᱹ ᱥᱮ ᱟᱫᱚ ᱚᱱᱟ ᱜᱮ ᱟᱫᱚ ᱚᱱᱟ ᱛᱤᱜᱤᱧ ᱢᱚᱱᱮᱭ ᱫᱟ ᱡᱩᱫᱤ ᱟᱢ ᱜᱮᱢ ᱞᱟᱹᱭ ᱞᱮ
ᱟᱪᱪᱷᱟ ᱞᱟᱹᱭ ᱵᱤᱱ ᱡᱩᱫᱤ ᱵᱟᱞᱤᱧ ᱫᱟᱲᱮᱭᱟᱜ ᱠᱷᱟᱱ ᱟᱞᱤᱧ ᱦᱚᱸ ᱞᱤᱧ ᱞᱟᱹᱭᱟ, ᱵᱟᱝᱠᱷᱟᱱ ᱫᱚ ᱮᱴᱟ ᱜᱟᱜ ᱞᱟᱝ ᱨᱚᱯᱚᱲᱟ᱾
ᱟᱪᱪᱷᱟ ᱟᱪᱷᱟ ᱢᱟ ᱜᱚᱝᱠᱮ ᱛᱚᱵᱮ ᱢᱟ, ᱛᱚᱵᱮ ᱱᱚᱜᱼᱚᱭ ᱡᱟᱦᱟᱸ ᱟᱵᱩᱣᱟᱜ ᱟᱢ ᱜᱚᱝᱠᱮ ᱟᱢᱟᱜ ᱵᱮᱝᱠᱮ ᱮᱠᱟᱣᱩᱱᱴ ᱢᱮᱱᱟᱜ ᱛᱟᱢ ᱜᱮᱭᱟ ᱛᱚ?
ᱦᱮᱸ᱾
ᱟᱨ ᱤᱧᱟᱜ ᱦᱚᱸ ᱵᱮᱝᱠᱮ ᱮᱠᱟᱣᱩᱱ ᱢᱮᱱᱟᱜ ᱜᱮᱭᱟ, ᱟᱫᱚ ᱢᱮᱱᱠᱷᱟᱱ ᱜᱚᱝᱠᱮ ᱱᱚᱜᱼᱚᱭ ᱵᱮᱝᱠᱮ ᱮᱠᱟᱣᱩᱱᱴ ᱨᱮ ᱡᱟᱦᱟᱸ ᱠᱮ ᱣᱟᱭ ᱥᱤ ᱠᱚᱨᱟᱣ ᱦᱩᱭᱩᱜ ᱠᱟᱱ ᱾ ᱟᱫᱚ ᱱᱚᱣᱟ ᱠᱮ ᱣᱟᱭ ᱥᱤ ᱫᱚ ᱪᱤᱫ ᱠᱟᱱᱟ ᱜᱚᱝᱠᱮ ᱟᱨ ᱪᱮᱫᱟᱜ ᱵᱩᱱ ᱠᱚᱨᱟᱣ ᱫᱟ ᱱᱚᱣᱟ?
ᱠᱮ ᱣᱟᱭ ᱥᱤ!
ᱦᱚᱭ, ᱦᱚᱭ᱾
ᱠᱮ ᱣᱟᱭ ᱥᱤ ᱫᱚ ᱦᱩᱭᱩᱜ ᱠᱟᱱᱟ ᱤᱧᱟᱜ ᱵᱟᱲᱟᱭ ᱞᱮᱠᱟ ᱛᱮ ᱟᱵᱚ ᱯᱩᱭᱞᱩ ᱫᱷᱟᱣ ᱮᱠᱟᱣᱩᱱᱴ ᱵᱚᱱ ᱞᱟᱲᱟ ᱠᱮᱫᱟ, ᱴᱷᱤᱠ ᱜᱮᱭᱟ ᱵᱮᱝᱠ ᱮᱠᱟᱣᱩᱱᱴ ᱾ ᱵᱮᱝᱠ ᱮᱠᱟᱣᱩᱱᱴ ᱵᱚᱱ ᱞᱟᱲᱟ ᱠᱮᱫᱟ ᱾ ᱯᱩᱭᱞᱩ ᱫᱷᱟᱣ ᱰᱤᱴᱮᱞᱥ ᱠᱚᱵᱚᱱ ᱮᱢ ᱠᱮᱫ ᱛᱟᱵᱚᱱᱟ ᱢᱟᱱᱮ ᱟᱵᱚᱱᱟᱜ ᱩᱯᱨᱩᱢ᱾ ᱩᱯᱨᱩᱢ ᱵᱚᱱ ᱮᱢ ᱠᱮᱫ ᱛᱟᱵᱚᱱᱟ ᱟᱛᱳ ᱧᱩᱛᱩᱢ, ᱯᱳᱥᱴ ᱚᱯᱷᱤᱥ, ᱛᱷᱟᱱᱟ ᱠᱚ ᱱᱚᱣᱟ ᱠᱚᱵᱚᱱ ᱮᱢ ᱠᱮᱫᱟ,
ᱡᱮᱞᱟ ᱠᱚ ᱴᱷᱤᱠ ᱜᱮᱭᱟ, ᱚᱱᱟ ᱥᱟᱶᱛᱮ ᱡᱟᱦᱟᱸ ᱥᱟᱯᱳᱴᱤᱝ ᱰᱚᱠᱳᱢᱮᱱᱴᱥ ᱢᱟᱱᱮ ᱫᱚ ᱦᱩᱭᱩᱜ ᱠᱟᱱᱟ, ᱡᱟᱦᱟᱸ ᱚᱱᱟ ᱥᱟᱶᱛᱮ ᱥᱮᱞᱮᱫ ᱛᱮᱱᱟᱜ, ᱡᱮᱞᱮᱠᱟ- ᱟᱫᱷᱟᱨ ᱠᱟᱲ, ᱯᱮᱱ ᱠᱟᱲ ᱰᱨᱟᱭᱵᱷᱤᱝ ᱞᱟᱭᱥᱮᱱᱥ, ᱡᱟᱦᱟᱸ ᱠᱚ ᱞᱟᱹᱠᱛᱤᱭᱟᱱᱟ ᱚᱱᱟ ᱠᱚᱵᱚᱱ ᱮᱢ ᱠᱮᱫᱟ ᱦᱮᱸᱥᱮ ᱵᱟᱝ,
ᱦᱳᱭ ᱜᱚᱝᱠᱮ ᱟᱫᱚ ᱛᱷᱚᱲᱟ ᱡᱚᱞᱫᱤ ᱵᱮᱱ ᱞᱟᱹᱭ ᱞᱮᱠᱷᱟᱡ ᱵᱷᱟᱹᱜᱤ ᱦᱩᱭ ᱠᱚᱜ-ᱟ ᱢᱮᱱᱠᱷᱟᱱ ᱟᱵᱮᱱᱟᱜ ᱠᱟᱛᱷᱟ ᱰᱤᱭᱩᱨᱮᱥᱚᱱ ᱫᱚ ᱚᱱᱟ ᱤᱯᱷᱮᱠᱴᱤᱵᱷ ᱥᱯᱤᱡ ᱫᱚ ᱠᱚᱢᱚᱜ ᱠᱟᱱ ᱛᱟᱵᱮᱱᱟ ᱟᱨ ᱰᱤᱭᱩᱨᱮᱥᱚᱱ ᱫᱚ ᱰᱷᱮᱨᱚᱜ ᱠᱟᱱᱟ ᱜᱚᱝ ᱠᱮ ᱛᱷᱚᱲᱟ ᱚᱱᱟᱛᱮ ᱛᱷᱚᱲᱟ ᱡᱮ ᱥᱯᱤᱰ ᱧᱚᱜ ᱵᱤᱱ ᱞᱟᱹᱭ ᱞᱮᱠᱷᱟᱱ ᱵᱷᱟᱜᱤ ᱦᱩᱭᱩᱜ-ᱟ ᱵᱟᱝᱠᱷᱟᱱ
ᱟᱪᱪᱷᱟ ᱟᱪᱪᱷᱟ ᱵᱩᱡᱷᱟᱹᱣ ᱠᱮᱫᱟᱞᱤᱧ ᱟᱵᱤᱱᱟᱜ ᱟᱵᱤᱱᱟᱜ ᱠᱟᱛᱷᱟ ᱞᱤᱧ ᱵᱩᱡᱷᱟᱹᱣ ᱠᱮᱫᱟ᱾ ᱚᱱᱟ ᱠᱚ ᱞᱟᱹᱠᱛᱤᱜ ᱠᱟᱱᱟ, ᱤᱱᱟᱹ ᱠᱚ ᱮᱢ ᱛᱟᱭᱚᱢ ᱪᱮᱫ ᱪᱤᱠᱟᱹᱜ ᱠᱟᱱᱟ, ᱟᱵᱚ ᱮᱠᱟᱣᱩᱱᱴ ᱵᱚᱱ ᱳᱯᱮᱱ ᱠᱮᱫᱟ, ᱳᱯᱮᱱ ᱛᱟᱭᱚᱢ ᱟᱹᱰᱤ ᱫᱤᱱ ᱛᱟᱭᱚᱢ ᱪᱮᱜ ᱪᱤ ᱠᱟᱹᱭᱱᱟ ᱮᱠᱟᱣᱩᱱᱴ ᱨᱮ ᱡᱟᱦᱟᱱᱟᱜ ᱜᱮ ᱯᱨᱚᱵᱞᱮᱢ ᱦᱳᱭᱱᱟ, ᱮᱠᱟᱣᱩᱱᱴ ᱰᱤᱯᱚᱡᱤᱴ ᱩᱭᱤᱫᱽᱰᱨᱚ ᱱᱚᱣᱟ ᱠᱚ ᱞᱮᱱᱫᱮᱱ ᱠᱟᱹᱡ ᱵᱚᱱᱫᱚᱭᱮᱱᱟ ᱴᱷᱤᱠ ᱜᱮᱭᱟ ᱤᱱᱟᱹ ᱛᱟᱭᱱᱚᱢ ᱪᱮᱫ ᱪᱤᱠᱟᱹᱭᱮᱱᱟ ᱟᱫᱷᱟᱨ ᱠᱟᱨᱰ ᱨᱮ ᱢᱳᱵᱟᱭᱤᱞ ᱱᱟᱢᱵᱟᱨ ᱪᱮᱧᱡᱽ ᱮᱱᱟ, ᱵᱟᱠᱷᱟᱱ ᱫᱚ ᱯᱷᱤᱝᱜᱟᱨ ᱯᱨᱤᱱᱴ ᱵᱟᱝ ᱢᱮᱪᱚᱜ ᱠᱟᱱᱟ, ᱵᱚᱭᱚᱥ ᱦᱩᱭᱱᱟ ᱤᱱᱟᱹ ᱛᱟᱭᱱᱚᱢ ᱪᱮᱜ ᱪᱤᱠᱟᱹᱜ ᱠᱟᱱᱟ ᱮᱠᱟᱣᱩᱱᱴ ᱨᱮ ᱯᱩᱭᱥᱟᱹ ᱛᱩᱞᱟᱹᱣ ᱞᱟᱹᱜᱤᱫ ᱯᱨᱚᱵᱞᱮᱢᱚᱜ ᱠᱟᱱᱟ ᱥᱮ ᱮᱸᱴᱠᱮᱴᱚᱬᱮ ᱛᱤᱸᱜᱩᱱ ᱠᱟᱱᱟ, ᱤᱱᱟᱹ ᱛᱟᱭᱱᱚᱢ, ᱵᱮᱝᱠ ᱵᱟᱞᱟ ᱪᱮᱫ ᱠᱚ ᱪᱤᱠᱟᱹᱭᱟ ᱮᱸᱴᱠᱮᱴᱚᱬᱮ ᱦᱩᱭᱩᱜ ᱠᱟᱱ ᱠᱷᱟᱱ ᱠᱮ ᱣᱟᱭ ᱥᱤ ᱠᱚ ᱞᱟᱹᱭᱟᱢᱟ, ᱠᱮ ᱣᱟᱭ ᱥᱤ ᱛᱟᱞᱟᱛᱮ ᱡᱟᱦᱟᱸ ᱠᱚᱢ ᱪᱮᱧᱡᱽ ᱟᱠᱟᱫ ᱫᱚ, ᱚᱱᱟ ᱠᱚ ᱟᱨᱦᱚᱸ ᱥᱚᱞᱮ ᱨᱩᱣᱟᱹᱲᱚᱜ-ᱟ ᱴᱷᱤᱠ ᱜᱮᱭᱟ᱾ ᱮᱸᱲᱮᱠᱷᱟᱱ ᱤᱱᱟᱹ ᱛᱟᱞᱟ ᱛᱮᱜᱮ ᱚᱱᱟ ᱠᱷᱟᱹᱛᱤᱨ ᱠᱮ ᱣᱟᱭ ᱥᱤ ᱠᱚ ᱞᱮᱭᱟ ᱟᱨ ᱡᱷᱚᱛᱚᱱᱟᱜ ᱟᱨᱦᱚᱸ ᱚᱝᱠᱟ ᱜᱮ ᱞᱟᱦᱟ ᱞᱮᱠᱟ ᱠᱟ ᱩᱭᱤᱫᱽᱰᱨᱚ ᱰᱤᱯᱚᱡᱤᱴ ᱜᱟᱱᱚᱜ ᱠᱟᱱ ᱛᱟᱦᱮᱸᱡ ᱚᱝᱠᱟᱜᱮ ᱟᱨᱚ ᱜᱟᱱᱚᱜ-ᱟ᱾
ᱦᱳᱭ ᱜᱚᱝᱠᱮ ᱜᱚᱝᱠᱮ ᱴᱷᱤᱠ ᱜᱮᱭᱟ ᱜᱚᱝᱠᱮ ᱟᱢᱜᱮ ᱟᱹᱰᱤ ᱪᱟᱨ ᱢᱤᱱᱤᱴ ᱫᱷᱚᱨᱮᱢ ᱨᱚᱲ ᱠᱮᱜ-ᱟ᱾ ᱟᱪᱪᱷᱟ ᱴᱷᱤᱠ ᱜᱮᱭᱟ ᱜᱚᱝᱠᱮ᱾ ᱠᱟᱛᱷᱟ ᱫᱚ ᱱᱚᱝᱠᱟ ᱠᱟᱱᱟ ᱡᱮ ᱠᱮ ᱣᱟᱭ ᱥᱤ ᱫᱚ ᱱᱚᱝᱠᱟ ᱦᱚᱢ ᱢᱮᱱ ᱫᱟᱲᱮᱭᱟᱜ-ᱟ ᱡᱮ, ᱵᱮᱝᱠᱮ ᱟᱢᱟᱜ ᱡᱟᱦᱟᱸ ᱠᱟᱥᱴᱚᱢᱟᱨ ᱠᱟᱱ ᱛᱟᱭᱟᱠᱚ ᱩᱱᱠᱩᱣᱟᱜ ᱟ ᱥᱚᱴᱷᱤᱠ ᱯᱚᱨᱤᱪᱚᱭ ᱫᱚᱦᱚ ᱥᱟᱱᱟᱭᱮᱭᱟ ᱟᱨ ᱤᱱᱟᱹ ᱪᱷᱟᱰᱟ ᱠᱟᱛᱮᱜ ᱜᱚᱝᱠᱮ ᱦᱮᱸ ᱡᱟᱦᱟᱸ ᱡᱮ ᱚᱱᱟ ᱫᱚ ᱦᱩᱭᱩᱜ ᱠᱟᱱᱟ ᱠᱟᱨᱚᱱ ᱫᱚ ᱦᱩᱭᱩᱜ ᱠᱟᱱᱟ ᱱᱤᱭᱟᱹ ᱜᱤ ᱮᱸᱻ ᱡᱮ ᱚᱱᱟ ᱮᱴᱟᱜ ᱦᱚᱲ ᱵᱟᱝ ᱠᱟᱱᱟᱭ ᱛᱚ ᱥᱮ ᱮᱴᱟᱜ ᱦᱚᱲ ᱵᱟᱠᱚ ᱤᱭᱩᱥ ᱫᱟᱛᱚ ᱚᱱᱟ ᱮᱠᱟᱣᱩᱱᱴ ᱥᱮ ᱥᱟᱵ ᱠᱟᱜ ᱢᱮ, ᱮᱠᱟᱣᱩᱱᱴ ᱫᱚ ᱠᱷᱩᱞᱚᱣ-ᱟ ᱟᱢᱟᱜ ᱮᱠᱟᱣᱩᱱᱴ ᱫᱚ ᱠᱷᱩᱞᱟᱹᱜ-ᱟ, ᱟᱢᱟᱜ ᱥᱟᱵ ᱠᱟᱜ ᱢᱮ ᱢᱳᱵᱟᱭᱤᱞ ᱱᱟᱢᱵᱟᱨ ᱛᱮᱜᱮ ᱠᱷᱩᱞᱟᱹᱜ ᱛᱟᱢᱟ᱾ ᱠᱟᱛᱷᱟ ᱡᱩᱫᱤᱧ ᱦᱤᱥᱟᱹᱵ ᱞᱮᱠᱷᱟᱱ ᱮᱸᱻ ᱛᱚ ᱜᱚᱝᱠᱮ ᱟᱢ ᱚᱱᱟ ᱥᱟᱵ ᱠᱟᱜ ᱢᱮ ᱟᱢᱟᱜ ᱢᱳᱵᱟᱭᱤᱞ ᱱᱟᱢᱵᱟᱨ ᱤᱧᱤᱧ ᱤᱭᱩᱥ ᱫᱟ, ᱛᱚ ᱱᱚᱣᱟ ᱚᱱᱟ ᱦᱚᱸᱛᱚ ᱢᱤᱫᱴᱮᱱ ᱢᱟᱱᱮ ᱤᱧ ᱛᱚ ᱯᱷᱨᱚᱰ ᱠᱟᱛᱮᱜ ᱤᱧ ᱤᱭᱩᱥ ᱫᱟᱛᱚ ᱛᱟ ᱱᱚᱜ-ᱚ ᱱᱚᱣᱟ ᱢᱤᱫᱴᱮᱱ ᱟᱹᱰᱤ ᱯᱨᱚᱵᱞᱮᱢ ᱡᱮ ᱚᱭ ᱡᱟᱛᱮ ᱵᱟᱝ ᱯᱷᱨᱚᱰᱚᱜ ᱥᱮ ᱚᱱᱟ ᱞᱟᱹᱜᱤᱜ ᱜᱮ ᱠᱮ ᱣᱟᱭ ᱥᱤ ᱫᱚᱠᱚ ᱠᱚᱨᱟᱣᱟ᱾ ᱠᱮ ᱣᱟᱭ ᱥᱤ ᱫᱚ ᱦᱳᱭᱳᱜ ᱠᱟᱱᱟ ᱚᱝᱠᱟ ᱱᱚᱞᱮᱡ ᱤᱭᱳᱨ ᱠᱟᱥᱴᱚᱢᱟᱨ ᱱᱚᱜᱼᱚᱝᱠᱟ ᱵᱚᱞᱮ᱾ ᱠᱟᱛᱷᱟ ᱞᱮᱠᱟ ᱛᱮᱫᱚ ᱛᱚ ᱱᱚᱜᱼᱚᱱᱟ ᱜᱮ ᱡᱤᱱᱤᱥ ᱜᱮ ᱠᱟᱱᱟ᱾ ᱢᱟᱱᱮ ᱡᱟᱛᱮ ᱵᱚᱞᱮ ᱚᱝᱠᱟ ᱡᱟᱦᱟᱸ ᱵᱚᱱ ᱧᱮᱞ ᱢᱤᱫ ᱚᱠᱛᱚ ᱛᱟᱦᱮᱸ ᱠᱟᱱᱟ ᱡᱮ ᱠᱟᱞᱳ ᱵᱟᱡᱟᱨ ᱥᱮ ᱠᱟᱞᱳ ᱵᱟᱡᱟᱨ ᱨᱮᱭᱟᱜ ᱡᱟᱦᱟᱸ ᱥᱚᱢᱯᱚᱛ ᱢᱮᱱᱫᱚ ᱚᱱᱟ ᱠᱟᱞᱟᱫᱷᱚᱱ ᱢᱟᱱᱮ ᱠᱟᱞᱟᱫᱷᱚᱱ ᱫᱚ ᱤᱱᱹ ᱠᱷᱟᱱᱡ ᱜᱚᱝᱠᱮ ᱮᱠᱟᱣᱩᱱᱴ ᱠᱚᱨᱮᱫᱚ ᱵᱟᱢ ᱫᱚᱦᱚ ᱫᱟᱲᱮᱭᱟᱜᱼᱟ᱾ ᱟᱨ ᱡᱩᱫᱤ ᱡᱟᱦᱟᱸ ᱚᱱᱟ ᱠᱚ ᱵᱚᱞᱮ ᱚᱱᱟ ᱪᱷᱟᱰᱟ ᱠᱟᱛᱮᱜ ᱡᱟᱦᱟᱸ ᱱᱚᱜᱼᱚᱭ ᱥᱟᱵᱵᱮᱱ ᱟᱵᱮᱱ ᱡᱩᱫᱤ ᱮᱴᱟᱜ ᱫᱤᱥᱚᱢ ᱛᱮ ᱮᱸ ᱤᱭᱟᱹ ᱵᱮᱱ ᱠᱩᱞ ᱫᱟ ᱦᱮᱸ ᱴᱟᱠᱟ ᱵᱮᱱ ᱠᱩᱞ ᱫᱟ ᱵᱚᱞᱮ᱾ ᱢᱮᱱ ᱫᱚ ᱥᱟᱵ ᱠᱟᱛᱷᱟ ᱨᱮᱜᱤᱧ ᱞᱟᱹᱭᱫᱟ ᱯᱟᱠᱤᱥᱛᱟᱱ ᱵᱮᱱ ᱠᱩᱞ ᱮᱫᱟ ᱦᱮᱸ ᱟᱨ ᱟᱵᱮᱱ ᱴᱮᱮᱨᱟᱨᱤᱥᱴ ᱥᱟᱞ ᱟᱮᱱ ᱡᱩᱠ ᱢᱮᱱᱟᱜ ᱵᱮᱱᱟ ᱛᱚ ᱚᱸᱰᱮ ᱚᱱᱟ ᱠᱚ ᱥᱟᱵ ᱧᱟᱢᱚᱜᱼᱟ ᱵᱚᱞᱮ ᱱᱩᱠᱩ ᱯᱩᱨᱟᱹ ᱰᱤᱴᱮᱞᱥ ᱠᱚ ᱫᱚᱦᱚᱭᱮᱫ ᱠᱟᱱᱟ᱾ ᱦᱚᱝᱼ ᱱᱚᱝᱠᱟ ᱠᱟᱛᱮᱫ ᱦᱚᱸ ᱡᱟᱛᱮᱜ ᱚᱱᱟ ᱠᱚ ᱠᱷᱮᱛ ᱨᱮᱜᱮ ᱠᱮ ᱣᱟᱭᱥᱤ ᱫᱚ ᱠᱚᱨᱟᱣ ᱫᱚᱨᱠᱟᱨ ᱠᱟᱱᱟ᱾ ᱟ ᱱᱤᱭᱟᱹᱜᱮ ᱤᱱᱟᱹᱜᱮ ᱠᱟᱱᱟ ᱠᱟᱨᱚᱱ ᱟᱫᱚ ᱪᱮ ᱦᱚᱸ ᱵᱟᱝ ᱠᱟᱱᱟ ᱡᱮ ᱵᱷᱩ ᱢᱟᱱᱮ ᱵᱷᱩᱣᱟᱹ ᱦᱚᱲ ᱢᱟᱱᱮ ᱢᱮᱱᱫᱚ ᱡᱟᱦᱟᱸᱭ ᱚᱱᱠᱟ ᱮᱲᱮ ᱠᱟᱛᱮ ᱮᱫ ᱛᱚ ᱮᱠᱟᱣᱩᱱᱴ ᱫᱚ ᱵᱟᱢ ᱠᱷᱩᱞᱟᱹᱣ ᱫᱟᱲᱮᱭᱟᱜᱼᱟ᱾ ᱱᱚᱣᱟ ᱨᱮᱱᱟᱜ ᱢᱤᱫᱴᱮᱱ ᱵᱮᱯᱟᱨ᱾
ᱦᱮᱸ ᱚᱱᱟ ᱢᱟᱛᱚ ᱠᱟᱛᱷᱟ ᱠᱟᱱ ᱜᱮᱭᱟ᱾
ᱢᱳᱴ ᱟᱵᱮᱱ ᱡᱟᱦᱟᱸ ᱩᱱ ᱜᱷᱟᱹᱲᱤᱡ ᱵᱮᱱ ᱞᱟᱹᱭ ᱠᱮᱜᱼᱟ ᱚᱱᱟ ᱨᱮᱱᱟᱜ ᱡᱟᱦᱟᱸ ᱠᱟᱱᱠᱩᱞᱩᱡᱚᱱ ᱢᱩᱞ ᱠᱟᱨᱚᱱ ᱫᱚ ᱱᱤᱭᱟᱹ ᱜᱮ ᱠᱟᱱᱟ᱾ ᱟᱫᱚ ᱟᱵᱮᱱ ᱵᱮᱮᱱ ᱞᱟᱹᱭ ᱠᱮᱫ ᱜᱮᱭᱟ ᱦᱮᱸ ᱦᱟᱱᱟ ᱱᱟ ᱱᱟᱢᱵᱟᱨ ᱠᱚᱠᱚ ᱠᱷᱚᱡᱚᱜ ᱠᱟᱱᱟ ᱠᱷᱚᱡᱚᱜ ᱜᱮᱭᱟ ᱠᱚ ᱚᱱᱟ ᱠᱚᱫᱚ ᱡᱮᱦᱮᱛᱩ ᱟᱵᱮᱱᱟᱜ ᱯᱚᱨᱤᱪᱚᱭᱮᱥ ᱟᱵᱮᱱᱟᱜ ᱮᱤᱭᱟᱹ ᱥᱟᱶ ᱡᱚᱯᱲᱟᱣ ᱢᱮᱱᱟᱜ ᱟᱠᱟᱫᱟ ᱟᱫᱚ ᱚᱱᱟᱜᱮ ᱟᱨᱠᱤ ᱡᱟᱭ ᱦᱳᱠ ᱟᱨ ᱜᱳ ᱦᱳᱭ ᱦᱳᱭ ᱚᱱᱟ ᱫᱚ ᱜᱚᱝᱠᱮ ᱥᱟᱵ ᱠᱟᱜ ᱵᱮᱱ ᱯᱷᱤᱜᱟᱨ ᱯᱨᱤᱱᱴ ᱫᱚ ᱵᱟᱝ ᱢᱮᱪᱚᱜ ᱨᱮᱱᱟᱜ ᱠᱟᱨᱚᱱ ᱫᱚ ᱦᱩᱭᱩᱜ ᱠᱟᱱᱟ ᱵᱟᱭᱳᱢᱴᱨᱤᱠ ᱫᱚ ᱠᱚᱨ ᱜᱮ ᱦᱩᱭᱩᱜ ᱠᱟᱱᱟ᱾ ᱛᱟᱵᱮᱱᱟ ᱪᱮᱫᱟᱜ ᱡᱮ ᱟᱵᱮᱱ ᱡᱮ
ᱠᱤᱪᱷᱩ ᱴᱟᱭᱤᱢ ᱦᱩᱭ ᱞᱮᱱᱠᱷᱟᱱ ᱜᱮᱛᱚ ᱠᱮ ᱣᱟᱭᱥᱤ ᱵᱚᱱᱫᱚᱜ ᱟ ᱛᱚ ᱠᱮ ᱣᱟᱭᱥᱤ ᱠᱚ ᱠᱷᱚᱡᱚᱜᱼᱟ᱾ ᱚᱱᱟ ᱠᱷᱟᱹᱛᱤᱨ ᱛᱚ ᱡᱩᱫᱤ ᱡᱟᱦᱟᱸᱭ ᱢᱤᱫ ᱦᱚᱲᱚᱲ ᱟᱡᱟᱜ ᱯᱷᱤᱝᱜᱟᱨ ᱮᱢ ᱠᱟᱛᱮᱢ ᱡᱩᱫᱤ ᱴᱟᱠᱟ ᱵᱟᱭ ᱛᱩᱞᱟᱹᱣ ᱫᱟᱲᱮᱭᱟᱜᱼᱟ ᱛᱚᱵᱮ ᱩᱱᱤ ᱪᱮᱫ ᱮᱢ ᱢᱚᱱᱮᱭᱟ ᱮᱠᱟᱣᱩᱱᱴ ᱨᱮ ᱡᱟᱦᱟᱱᱟᱜ ᱯᱨᱚᱵᱞᱮᱢ ᱢᱮᱱᱟᱜᱼᱟ᱾
ᱦᱳᱭ ᱦᱳᱭ
ᱟᱫᱷᱟᱨ ᱵᱷᱩᱞ ᱪ ᱜᱮᱛ
ᱦᱳᱭ ᱦᱳᱭ
ᱵᱟᱭᱳᱢᱮᱴᱨᱤᱠ ᱵᱟᱭ ᱦᱟᱛᱟᱣ ᱮᱫᱟ ᱚᱱᱟ ᱠᱷᱟᱹᱛᱤᱨ ᱟᱡ ᱵᱟᱭᱳᱢᱮᱴᱨᱤᱠ ᱮ ᱠᱚᱨᱟᱣᱟ ᱟᱡᱟᱜ ᱯᱷᱮᱥ ᱨᱮᱱᱟᱜ ᱡᱟᱦᱟᱸ ᱥᱴᱨᱟᱠᱪᱟᱨ ᱛᱟᱦᱮᱸ ᱠᱟᱱᱟ ᱚᱱᱟ ᱪᱮᱧᱡᱚᱜ ᱠᱟᱱᱟ᱾
ᱦᱳᱭ ᱦᱳᱭ ᱦᱳᱭ ᱦᱳᱭ ᱚᱱᱟ ᱫᱚ ᱜᱚᱝᱠᱮ ᱥᱟᱵᱟᱜ ᱵᱮᱱ ᱡᱚᱠᱷᱚᱱ ᱟᱵᱮᱱ ᱱᱚᱣᱟ ᱫᱚ ᱟᱫᱷᱟᱨ ᱡᱟᱦᱟᱸ ᱨᱮᱱᱟᱜ ᱠᱟᱛᱷᱟ ᱚᱱᱟ ᱫᱚᱳᱭ ᱠᱟᱱᱟ ᱡᱮ ᱟᱚᱠᱷ ᱟᱴᱷᱚᱷᱚᱨ ᱦᱳ ᱦᱩᱭᱩᱜᱜᱥ ᱤᱱᱟᱹ ᱟᱭᱢᱟ ᱦᱚᱲᱟᱜ ᱢᱟᱭᱱᱨ ᱟᱫᱷᱟᱨ ᱛᱟᱦᱮᱱ ᱛᱟᱵᱚᱱᱟ᱾ ᱛᱚ ᱚᱱᱠᱟᱜᱮ ᱟᱨ ᱡᱚᱠᱷᱚᱱ ᱵᱚᱭ ᱟᱴᱷᱨᱚ ᱵᱚᱪᱷᱚᱨ ᱯᱚᱨ ᱡᱚᱠᱷᱚᱱ ᱚᱱᱟ ᱫᱚ ᱦᱩᱭᱩᱜ ᱜᱮᱭᱟ᱾ ᱟᱫᱚ ᱡᱟᱦᱟᱸ ᱢᱟᱱᱮ ᱯᱷᱤᱝᱜᱟᱨ ᱯᱨᱤᱱᱴ ᱨᱮᱭᱟᱜ ᱠᱟᱛᱷᱟ ᱨᱟᱠᱟᱵ ᱮᱱᱟ ᱚᱱᱟ ᱫᱚ ᱜᱚᱝᱠᱮ ᱟᱢᱟᱜ ᱡᱚᱠᱷᱚᱱᱮᱢ ᱤᱭᱟᱹ ᱭᱟ ᱥᱮ ᱟᱫᱷᱟᱨ ᱠᱟᱨᱰᱢ ᱚᱸᱰᱮᱢ ᱤᱭᱟᱹᱭᱟ ᱚᱱᱟ ᱠᱷᱚᱱᱜ ᱜᱮ ᱦᱜ ᱦᱩᱭᱩᱜᱼᱟ
ᱦᱮᱛᱚ ᱦᱩᱭᱩᱜᱼᱟ ᱚᱱᱟ ᱡᱩᱫᱤ ᱵᱟᱝ ᱛᱟᱦᱮᱱᱟ ᱛᱚᱵᱮ ᱛᱚ ᱮᱠᱟᱣᱩᱱᱴ ᱨᱮ ᱯᱨᱚᱵᱞᱮᱢᱚᱜᱼᱟ ᱮᱠᱟᱣᱩᱱᱴ ᱪᱮᱫ ᱛᱮ ᱪᱟᱞᱟᱜ ᱠᱟᱱᱟ ᱟᱫᱷᱟᱨ ᱠᱟᱨᱰ ᱛᱮᱜᱮᱛᱚ ᱪᱟᱞᱟᱜ ᱠᱟᱱᱟ᱾
ᱦᱳᱭ ᱜᱚᱝᱠᱮ ᱚᱱᱟ ᱜᱮᱛᱚ ᱟᱫᱚ ᱚᱱᱟ ᱜᱮᱛᱚ᱾
ᱚᱱᱟ ᱜᱮᱛᱚ ᱤᱧᱦᱩᱧ ᱞᱟᱹᱭᱫᱟ᱾ ᱡᱷᱚᱛᱚ ᱠᱤᱪᱷᱩ ᱰᱚᱠᱩᱮᱱᱴᱥ ᱴᱷᱤᱠ ᱛᱟᱦᱮᱸ ᱞᱮᱱᱠᱷᱟᱱ ᱠᱮ ᱣᱟᱭᱥᱤ ᱫᱚ ᱵᱟᱠᱚ ᱞᱟᱹᱭᱟ ᱡᱩᱫᱤ ᱵᱮᱝᱠ ᱨᱮᱱᱟᱜ ᱡᱟᱦᱟᱱᱟᱜ ᱪᱮᱧᱡᱚᱜᱼᱟ ᱚᱱᱟ ᱞᱟᱹᱜᱤᱫ ᱦᱚᱸ ᱠᱮ ᱣᱟᱭᱥᱤ ᱠᱚ ᱞᱟᱹᱭ ᱜᱮᱭᱟ ᱵᱟᱠᱷᱟᱱ ᱫᱚ ᱡᱩᱫᱤ ᱡᱟᱦᱟᱸᱭ ᱵᱮᱠᱛᱤ ᱯᱟᱨᱥᱟᱱ ᱩᱱᱤᱭᱟᱜ ᱡᱩᱫᱤ ᱡᱟᱦᱟᱱᱟᱜ ᱮᱴᱠᱮᱴᱚᱬᱮ ᱠᱚ ᱦᱩᱭᱩᱜ ᱛᱟᱭᱟ ᱚᱱᱟ ᱠᱷᱟᱹᱛᱤᱨ ᱦᱚᱸᱠᱚ ᱞᱟᱹᱭ ᱜᱮᱭᱟ᱾
ᱦᱮᱸᱛᱚ ᱦᱮᱸ ᱜᱚᱝᱠᱮ ᱱᱚᱣᱟ ᱨᱮᱱᱟᱜ ᱢᱩᱞ ᱠᱟᱨᱚᱱ ᱫᱚ ᱱᱚᱣᱟ ᱨᱮᱱᱟᱜ ᱢᱩᱞ ᱠᱟᱨᱚᱱ ᱫᱚ ᱤᱧ ᱡᱟᱦᱟᱸᱧ ᱞᱟᱹᱭ ᱠᱮ ᱚᱱᱟᱜᱮᱛᱚ ᱠᱟᱱᱟ ᱡᱮ ᱜᱚᱝᱠᱮ ᱵᱮᱝᱠ ᱟᱢᱟᱜ ᱯᱚᱨᱤᱪᱚᱭᱮ ᱫᱚᱦᱚᱭᱟ ᱥᱮ ᱩᱱᱤ ᱟᱡᱨᱮᱱ ᱠᱟᱥᱴᱚᱢᱟᱨ ᱥᱚᱴᱷᱤᱠ ᱥᱟᱨᱵᱷᱤᱥ ᱮᱢ ᱞᱟᱹᱜᱤᱫ ᱠᱮ ᱚᱣᱟᱭᱥᱤ ᱫᱚᱭ ᱮᱢᱚᱜᱼᱟ᱾ ᱥᱮ ᱜᱚᱝᱠᱮ ᱪᱮᱫ?
ᱦᱮᱸ ᱦᱮᱸ ᱚᱱᱟ ᱜᱮᱛᱚ ᱚᱱᱟᱜᱮ᱾ ᱡᱟᱛᱮ ᱩᱱᱤ ᱡᱮᱢᱚᱱ ᱥᱚᱴᱷᱤᱠ ᱦᱚᱲ ᱠᱟᱱᱟᱭ ᱚᱱᱟ ᱡᱮᱢᱚᱱ ᱛᱟᱦᱮᱱ ᱛᱟᱭᱢᱟ᱾ ᱟᱭᱰᱮᱱᱴᱤᱴᱤ᱾
ᱦᱳᱭ ᱟᱨ ᱤᱱᱟᱹ ᱪᱷᱟᱰᱟ ᱠᱟᱛᱮᱫ ᱜᱚᱢᱠᱮ ᱡᱟᱦᱟᱸ ᱱᱚᱜᱼᱚᱭ ᱵᱮᱝᱠ ᱨᱮ ᱥᱮ ᱮᱴᱟᱜ ᱟᱨᱦᱚ ᱥᱮᱠᱴᱟᱨ ᱠᱚ ᱡᱟᱦᱟᱸ ᱠᱚ ᱢᱮᱱᱟᱜ ᱟᱠᱟᱫᱟ ᱚᱱᱠᱟ ᱤᱱᱥᱩᱨᱮᱱᱥ ᱠᱳᱢᱯᱟᱱᱤ ᱠᱚ ᱢᱮᱱᱟᱜ ᱟᱠᱟᱫᱟ ᱛᱚ ᱜᱚᱝ ᱜᱚᱝᱠᱮ ᱱᱚᱣᱟ ᱤᱱᱥᱩᱨᱮᱱᱥ ᱫᱚ ᱟᱵᱚᱣᱟᱜ ᱫᱤᱱᱟᱹᱢ ᱡᱤᱭᱚᱱ ᱨᱮ ᱛᱤᱱᱟᱹᱜ ᱞᱮᱠᱟ ᱠᱟᱡᱮ ᱞᱟᱜᱟᱜᱼᱟ? ᱪᱮᱫ ᱞᱮᱠᱟ ᱠᱟᱛᱮᱜ ᱵᱚᱱ ᱟᱨ ᱪᱮᱫ ᱞᱮᱠᱟ ᱵᱚᱞᱮ ᱪᱮᱫ ᱞᱮᱠᱟ ᱥᱟᱦᱟᱡᱚ ᱵᱚᱱᱟ ᱞᱟᱹᱭ ᱞᱮᱠᱷᱟᱱ ᱵᱷᱟᱜᱤ ᱦᱩᱭᱠᱚᱜᱼᱟ?
ᱤᱱᱥᱩᱨᱮᱱᱥ᱾
ᱦᱳᱭ ᱦᱳᱭ ᱦᱳᱭ᱾
ᱱᱤᱛᱚᱜ ᱡᱮᱢᱚᱱ ᱪᱟᱞᱟᱜ ᱠᱟᱱᱟ ᱪᱮᱫ ᱟᱭᱩᱥᱢᱟᱱ ᱵᱷᱟᱨᱚᱛ᱾ ᱱᱚᱣᱟ ᱫᱚ ᱪᱮᱫ ᱨᱮ ᱯᱟᱲᱟᱜᱼᱟ?
ᱟᱭᱩᱥᱢᱟᱱ ᱵᱷᱟᱨᱚᱛ ᱫᱚ ᱜᱚᱢᱠᱮ ᱱᱚᱣᱟ ᱫᱚ ᱞᱟᱭᱤᱵ ᱤᱱᱥᱩᱨᱮᱱᱥ ᱨᱮ ᱯᱟᱲᱟᱜ ᱠᱟᱱᱟ᱾ ᱦᱮᱞ ᱤᱱᱥᱩᱨᱮᱱᱥ ᱦᱚᱸ ᱦᱮᱞ ᱤᱱᱥᱩᱨᱮᱱᱥ ᱨᱮᱦᱚᱸ ᱯᱟᱲᱟᱜᱼᱟ᱾ ᱞᱟᱭᱤᱯ ᱤᱱᱥᱩᱨᱮᱱᱥ ᱫᱚ ᱜᱚᱝᱠᱮ ᱱᱚᱣᱟ ᱫᱚ ᱵᱟᱝ ᱯᱟᱲᱟᱜ ᱠᱟᱱᱟ ᱱᱚᱣᱟ ᱫᱚ ᱦᱮᱞ ᱤᱱᱥᱩᱨᱮᱱᱥ ᱨᱮ ᱯᱟᱲᱟᱜ ᱠᱟᱱᱟ᱾
ᱦᱮᱞᱛ ᱡᱩᱫᱤ ᱴᱷᱤᱠ ᱛᱟᱦᱮᱱ ᱛᱟᱢᱟ ᱦᱮᱸ ᱦᱮᱞᱛ ᱥᱟᱥᱛᱷᱚ ᱥᱟᱥᱛᱷᱚ ᱡᱚᱫᱤ ᱵᱷᱟᱜᱮ ᱛᱟᱦᱮᱱ ᱛᱟᱢᱟ ᱟᱢ ᱟᱢᱟᱜ ᱞᱟᱭᱤᱯ ᱵᱷᱟᱜᱤ ᱛᱟᱦᱮᱱ ᱛᱟᱢᱟ ᱟᱢᱟᱜ ᱡᱩᱫᱤ ᱦᱮᱞ ᱨᱮᱜᱮ ᱡᱩᱫᱤ ᱯᱨᱚᱜᱮᱢ ᱛᱟᱢ ᱟᱢᱟᱜ ᱞᱟᱭᱤᱯ ᱪᱤᱠᱟᱹᱛᱮᱢ ᱠᱷᱟᱸᱰᱟᱣᱟ ᱱᱚᱣᱟᱛᱚ ᱢᱮᱱ ᱢᱤᱫᱴᱟᱝ ᱫᱟᱨᱮ ᱫᱚ ᱢᱤᱫ ᱫᱷᱟᱣ ᱨᱮᱫᱚ ᱵᱟᱭ ᱥᱮᱬᱟ ᱩᱛᱟᱹᱨᱚᱜᱼᱟ᱾ ᱦᱩᱰᱤᱧ ᱦᱩᱰᱤᱧ ᱛᱮ ᱥᱮᱬᱟᱜ ᱟᱭ ᱦᱮᱞ ᱞᱟᱦᱟ ᱧᱮᱞ ᱦᱩᱭᱩᱜ ᱛᱟᱢᱟ ᱛᱟᱨᱯᱚᱨ ᱞᱟᱭᱤᱯ᱾ ᱦᱮᱞ ᱡᱩᱫᱤ ᱟᱢᱟᱜ ᱴᱷᱤᱠ ᱵᱟᱝ ᱛᱟᱦᱮᱱ ᱛᱟᱢᱟ
ᱦᱮᱸ
ᱟᱢᱟᱜ ᱞᱟᱭᱤᱯ ᱵᱟᱝ ᱠᱷᱟᱸᱰᱟᱜ ᱛᱟᱢᱟ ᱥᱮ ᱠᱷᱟᱸᱰᱟᱜ ᱛᱟᱢᱟ? ᱦᱮᱞᱛ ᱦᱮᱞᱛ ᱮ ᱢᱮᱴᱟᱨᱟ ᱥᱮ ᱞᱟᱭᱤᱯ ᱮᱢ ᱢᱮᱴᱟᱨᱟ᱾
ᱵᱟᱱᱟᱨ ᱜᱮ ᱢᱮᱴᱟᱨᱟ ᱜᱚᱢᱠᱮ᱾
ᱵᱟᱱᱟᱨ ᱜᱮ ᱢᱮᱴᱟᱨᱟ ᱞᱟᱦᱟ ᱦᱮᱞᱛ ᱡᱩᱫᱤ ᱴᱷᱤᱠ ᱵᱟᱝ ᱛᱟᱦᱮᱱ ᱛᱟᱢᱟ᱾ ᱞᱟᱭᱤᱯᱮᱢ ᱪᱟᱞᱟᱣ ᱫᱟᱲᱮᱭᱟᱜᱼᱟ?
ᱜᱚᱢᱠᱮ ᱠᱟᱛᱷᱟ ᱫᱚ ᱵᱟᱱᱟᱨ ᱜᱮᱛᱚ ᱢᱮᱴᱟᱨ ᱠᱟᱱᱟ ᱦᱤᱥᱟᱹᱵ ᱨᱮᱫᱚ ᱵᱟᱱᱟᱨ ᱜᱮᱛᱚ ᱢᱮᱴᱟᱨ ᱠᱟᱱᱟ᱾
ᱠᱟᱱᱟ ᱠᱤᱱᱛᱩ ᱟᱢᱟᱜ ᱦᱮᱞᱛ ᱡᱩᱫᱤ ᱴᱷᱤᱠ ᱵᱟᱝ ᱛᱟᱦᱮᱱᱟ ᱟᱢ ᱞᱟᱭᱤᱯᱷ ᱪᱤᱠᱟᱹᱛᱮ ᱪᱟᱞᱟᱜ ᱛᱟᱢᱟ
ᱦᱮᱸ ᱜᱚᱝᱠᱮ ᱟᱢᱟᱜ ᱡᱩᱫᱤ ᱞᱟᱭᱤᱯᱷ ᱜᱮ ᱵᱟᱝ ᱛᱟᱦᱮᱱ ᱱᱚᱝᱠᱟ ᱦᱮᱞ ᱛᱚ ᱛᱟᱦᱚᱞᱮ ᱠᱟᱨ ᱠᱟᱛᱷᱟ ᱪᱮᱠᱟᱹ ᱦᱤᱡᱩᱜ ᱠᱟᱱᱟ
ᱞᱟᱭᱤᱯᱷ ᱞᱟᱦᱟ ᱦᱮᱡ ᱠᱟᱱᱟ ᱥᱮ ᱦᱮᱞᱛ ᱞᱟᱦᱟ?
ᱜᱚᱢᱠᱮ ᱞᱟᱭᱤᱯᱷ ᱞᱟᱦᱟ ᱜᱮᱛᱚ ᱦᱮᱡ ᱠᱟᱱᱟ ᱟᱢ ᱡᱚᱢ ᱡᱚᱨᱢᱚ ᱠᱟᱛᱮ ᱧᱮᱞ ᱛᱟᱢᱟᱢ ᱥᱟᱥᱛᱷᱚ ᱥᱚᱨᱤᱨ ᱨᱮᱢ ᱧᱮᱞ ᱛᱟᱢᱟ᱾ ᱟᱨ ᱵᱟᱢ ᱡᱚᱨᱢᱚ ᱞᱮᱱᱠᱷᱟᱱᱡ ᱫᱚ ᱪᱮᱠᱟᱹ ᱦᱮᱞᱛ
ᱞᱟᱭᱤᱯ ᱞᱟᱦᱟ ᱦᱮᱡ ᱟᱠᱟᱱᱟ᱾
ᱚᱵᱚᱥᱚᱭ
ᱢᱤᱫᱴᱟᱝ ᱡᱩᱫᱤ ᱦᱮᱞᱛ ᱡᱩᱫᱤ ᱵᱟᱝ ᱛᱟᱦᱮᱱᱟ᱾ ᱞᱟᱭᱤᱯ ᱚᱠᱟ ᱠᱷᱚᱱ ᱦᱤᱡᱩᱜᱼᱟ?
ᱟᱨᱨᱮ ᱜᱚᱢᱠᱮ ᱱᱚᱣᱟ ᱡᱩᱫᱤ ᱱᱚᱣᱟ ᱫᱚ ᱦᱩᱭᱩᱜ ᱠᱟᱱᱟ ᱢᱤᱫᱴᱮᱱ ᱟᱢ ᱡᱟᱦᱟᱸ ᱠᱛᱷᱟᱢ ᱞᱟᱹᱭᱮᱫᱟ ᱰᱤᱵᱮᱴ ᱞᱮᱠᱟᱢ ᱞᱟᱹᱭᱟ ᱟᱨ ᱡᱩᱫᱤ ᱱᱚᱜᱼᱟ ᱡᱮᱢᱚᱱ ᱢᱮᱱᱟᱜ ᱠᱟᱫᱟ ᱵᱤᱞᱤ ᱞᱟᱦᱟ ᱦᱮᱡ ᱟᱠᱟᱱᱟ ᱥᱮ ᱥᱤᱢ ᱞᱟᱦᱟ ᱦᱮᱡ ᱟᱠᱟᱱᱟ ᱚᱱᱠᱟ ᱡᱮᱢᱚᱱ ᱱᱚᱣᱟ ᱠᱟᱛᱷᱟ
ᱱᱚᱣᱟ ᱱᱚᱣᱟ ᱠᱟᱛᱷᱟ ᱨᱮᱱᱟᱜ ᱮᱱᱥᱟᱨ ᱢᱮᱱᱟᱜᱼᱟ ᱱᱚᱣᱟ ᱠᱟᱛᱷᱟ ᱨᱮᱱᱟᱜ ᱮᱱᱥᱟᱨ ᱦᱩᱭᱩᱜ ᱠᱟᱱᱟ ᱵᱤᱞᱤ ᱞᱟᱦᱟ ᱦᱮᱡ ᱟᱠᱟᱱᱟ᱾
ᱦᱮᱸ ᱟᱢ ᱱᱤᱛᱚᱜ ᱮᱢ ᱢᱮᱱᱟ ᱡᱮ ᱰᱟᱭᱱᱮᱥᱚᱨ ᱞᱟᱦᱟ ᱨᱮᱠᱚ ᱦᱮᱡ ᱞᱮᱱᱟ ᱚᱱᱟ ᱛᱮ ᱩᱱᱠᱩ ᱠᱚ ᱵᱤᱞᱤ ᱞᱮᱫᱟ ᱦᱳᱭ ᱥᱮ ᱛᱟᱦᱞᱮ ᱱᱤᱭᱟᱹ ᱦᱚᱸᱢ ᱢᱮᱱ ᱫᱟᱲᱮᱭᱜᱼᱟ
ᱟᱢ ᱥᱟᱭᱮᱱᱥ ᱞᱮᱠᱟᱛᱮᱢ ᱪᱟᱞᱟᱜ ᱠᱷᱟᱱ ᱥᱤᱢ ᱨᱮᱱᱟᱜ ᱵᱟᱨᱭᱟ ᱡᱟᱹᱛ ᱠᱤᱱ ᱛᱟᱦᱮᱸ ᱠᱟᱱᱟ ᱩᱱᱠᱤᱱ ᱛᱟᱞᱟᱨᱮᱼᱼ ᱪᱮᱫ ᱠᱚ ᱞᱟᱹᱭᱟ ᱠᱨᱚᱥ ᱢᱮᱪᱤᱝ ᱵᱟᱲᱟᱭ ᱜᱮᱭᱟᱢ ᱛᱚ ᱚᱱᱟ ᱠᱨᱚᱥ ᱢᱮᱪᱤᱝ ᱦᱩᱭ ᱞᱮᱱ ᱠᱷᱟᱱ ᱮᱴᱟᱜ ᱜᱮᱭᱟ ᱡᱮᱢᱚᱱ ᱜᱟᱫᱷᱟ ᱟᱨ ᱜᱷᱚᱲᱟ ᱛᱟᱞᱟ ᱨᱮ ᱡᱩᱫᱤ ᱠᱨᱚᱥ ᱢᱤᱪᱤᱝ ᱦᱩᱭᱩᱜᱼᱟ ᱪᱤᱞᱤ ᱠᱚ ᱡᱚᱨᱢᱚᱜᱼᱟ ᱞᱟᱹᱭ ᱢᱮ ᱥᱮ ᱵᱟᱝᱞᱟ ᱛᱮ ᱫᱚ ᱠᱚ ᱞᱮᱭᱟ ᱠᱷᱚᱪᱪᱚᱲ ᱵᱩᱡᱷᱟᱹᱣ ᱠᱮᱫᱟᱢ
ᱠᱷᱚᱪᱪᱚᱲ ᱢᱟᱱᱮ ᱠᱷᱚᱪᱪᱚᱲ ᱢᱟᱱᱮ ᱡᱟᱦᱟᱸ ᱜᱚᱝᱠᱮ ᱜᱟᱫᱷᱟ ᱜᱮ ᱠᱚ ᱢᱮᱛᱟ ᱠᱚᱣᱟ
ᱠᱟᱛᱷᱟ ᱫᱚ ᱵᱟᱝ ᱠᱟᱱᱟ ᱚᱱᱟ ᱫᱚ ᱢᱤᱫᱴᱟᱝ ᱯᱨᱟᱱᱤ ᱠᱟᱱᱟ ᱠᱚ
ᱦᱮᱸ ᱟᱫᱚ ᱜᱚᱝᱠᱮ ᱠᱟᱛᱷᱟ ᱡᱟᱦᱟᱸ ᱞᱮᱠᱟ ᱛᱮ ᱡᱟᱦᱟᱸ ᱞᱮᱠᱟ ᱛᱮ ᱟᱸᱡᱚᱢ ᱵᱟᱲᱟ ᱦᱩᱭ ᱠᱟᱱᱟ ᱥᱮ ᱡᱟᱦᱟᱸᱼᱼ ᱦᱟᱸ ᱠᱷᱚᱪᱪᱚᱲ ᱢᱟᱱᱮ ᱜᱮ ᱜᱟᱫᱷᱟ
ᱠᱷᱚᱪᱪᱚᱲ ᱢᱟᱱᱮ ᱫᱚ ᱜᱟᱫᱷᱟ ᱫᱚ ᱵᱟᱝ ᱠᱟᱱᱟ
ᱡᱟᱦᱟᱸᱭ ᱰᱤᱠᱥᱱᱟᱨᱤ ᱠᱚᱨᱮ ᱦᱚᱸᱧ ᱧᱮᱞ ᱵᱟᱲᱟᱣ ᱟᱠᱟᱜ ᱜᱮᱭᱟ ᱠᱷᱚᱪᱚᱨ ᱢᱟᱱᱮ ᱥᱮ ᱚᱱᱠᱟ ᱦᱤᱱᱫᱤ ᱛᱮ ᱠᱷᱚᱪᱟᱨ ᱠᱚ ᱢᱮᱛᱟ ᱠᱚᱣᱟ ᱩᱱᱠᱩ ᱫᱚ ᱜᱟᱫᱷᱟ ᱜᱮ
ᱦᱳᱭ ᱢᱟᱱᱮ ᱩᱱᱠᱤᱱᱟᱜ ᱥᱚᱝᱢᱤᱥᱨᱚᱱ ᱠᱟᱱᱟ ᱚᱱᱟ ᱫᱚ ᱜᱷᱚᱲᱟ ᱟᱨ ᱜᱟᱫᱷᱟ ᱦᱳᱭ ᱡᱮᱢᱚᱱ ᱡᱮᱢᱚᱱ ᱱᱚᱛᱮ ᱢᱮᱱᱟᱜᱼᱟ ᱥᱤᱝᱦᱚᱸ ᱟᱨ ᱵᱟᱠᱟᱜ ᱥᱚᱝᱢᱤᱥᱨᱚᱱ ᱰᱤᱥᱠᱳᱵᱷᱟᱨᱤᱢ ᱧᱮᱞᱟ ᱮᱰᱮᱠᱷᱟᱱᱮᱢ ᱵᱩᱡᱷᱟᱹ ᱫᱟᱲᱮᱭᱟᱜᱼᱟ ᱴᱷᱤᱠ ᱜᱮᱭᱟ ᱚᱱᱠᱟ ᱜᱮ ᱚᱱᱠᱟ ᱜᱮᱢ ᱞᱟᱹᱭ ᱠᱮᱫᱟ ᱵᱤᱞᱤ ᱞᱟᱦᱟ ᱥᱮ ᱥᱤᱢ ᱞᱟᱦᱟᱼᱼ
ᱦᱮᱸ ᱦᱮᱸ ᱠᱟᱛᱷᱟ ᱨᱮ ᱢᱮᱱᱟᱜ ᱟᱠᱟᱫᱟ ᱜᱮ ᱥᱮ ᱚᱱᱠᱟ ᱟᱭᱢᱟ ᱨᱚᱠᱚᱢ ᱟᱭᱢᱟ ᱰᱤᱵᱮᱴ ᱠᱚᱨᱮ ᱵᱚᱱ ᱧᱮᱞ ᱵᱟᱲᱟ ᱟᱠᱟᱫᱟ ᱥᱮ
ᱢᱮᱱᱟᱜᱼᱟ ᱞᱚᱡᱤᱠ ᱢᱮᱱᱟᱜᱼᱟ ᱟᱫᱚ ᱚᱱᱟ ᱞᱚᱡᱤᱠ ᱫᱚ ᱩᱱᱠᱩ ᱫᱚ ᱵᱟᱠᱚ ᱯᱟᱹᱛᱭᱟᱹᱜᱼᱟ ᱚᱱᱟ ᱫᱚ ᱵᱷᱮᱜᱟᱨ ᱵᱮᱯᱟᱨ ᱠᱟᱱᱟ ᱰᱤᱵᱤᱴ ᱮᱢ ᱥᱤᱥᱴᱤᱭᱟ ᱚᱱᱟ ᱫᱚ ᱵᱷᱮᱜᱟᱨ ᱵᱮᱯᱟᱨ ᱠᱟᱱᱟ ᱠᱤᱱᱛᱩ ᱞᱚᱡᱤᱠ ᱢᱮᱱᱟᱜᱼᱟ ᱡᱟᱦᱟᱱᱟᱜ ᱜᱮ ᱡᱮᱢᱚᱱᱼᱼ ᱢᱤᱫ ᱢᱤᱫᱴᱟᱝ ᱠᱳᱥ ᱠᱷᱚᱱ ᱦᱚᱲ ᱠᱚ ᱦᱩᱭᱱᱟ ᱱᱚᱣᱟ ᱨᱮᱱᱟᱜ ᱦᱚᱸ ᱞᱩᱡᱤᱠ ᱢᱮᱱᱟᱜᱼᱟ ᱥᱮ ᱵᱟᱝ
ᱦᱚᱭ ᱚᱵᱚᱥᱳᱭ ᱚᱵᱚᱥᱳᱭ
ᱦᱳᱭ ᱡᱷᱚᱛᱚᱱᱟᱜ ᱜᱮ ᱞᱳᱡᱤᱠ ᱢᱮᱱᱟᱜᱼᱟ ᱪᱮᱫ ᱮᱢ ᱞᱟᱹᱭᱮᱫ ᱛᱟᱦᱮᱸᱜᱼᱟ ᱢᱮᱱ ᱴᱚᱯᱤᱠ ᱪᱮᱫ ᱦᱳᱭ ᱤᱱᱥᱩᱨᱮᱱᱥ ᱤᱱᱥᱩᱨᱮᱱᱥ ᱞᱟᱭᱤᱯᱷ ᱤᱱᱥᱩᱨᱮᱱᱥ ᱦᱮᱞᱛᱷ ᱤᱱᱥᱩᱨᱮᱱᱥ ᱡᱚᱛᱚ ᱨᱚᱠᱚᱢᱟᱜ ᱢᱮᱱᱟᱜᱼᱟ ᱥᱩᱵᱤᱫᱷᱟ ᱪᱮᱫ ᱠᱷᱟᱹᱛᱤᱨ ᱠᱚ ᱫᱚᱦᱚ ᱟᱠᱟᱫᱟ ᱡᱟᱛᱮ ᱡᱚᱫᱤ ᱡᱟᱦᱟᱸᱭ ᱯᱚᱨᱤᱵᱟᱨ ᱨᱮᱼᱼ ᱡᱟᱦᱟᱱᱟᱜ ᱠᱚ ᱪᱤᱠᱟᱹ ᱞᱮᱱ ᱠᱷᱟᱱ ᱩᱱᱠᱩᱣᱟᱜ ᱠᱚᱢᱯᱮᱱᱥᱮᱥᱮᱱ ᱞᱮᱠᱟ ᱛᱮᱼᱼ ᱢᱟᱱᱮ ᱩᱱᱟᱹᱜ ᱴᱟᱠᱟ ᱫᱚ ᱵᱟᱠᱚ ᱮᱢ ᱫᱟᱲᱮᱜᱼᱟ ᱡᱮᱢᱚᱱ ᱡᱩᱫᱤ ᱟᱢᱟᱜ ᱡᱩᱫᱤᱼᱼ ᱟᱸᱭ‌ ᱜᱮ ᱵᱟᱹᱱᱩᱜ ᱛᱟᱢᱟ ᱯᱟᱸᱪ ᱞᱟᱠᱷ ᱟᱢᱟᱜ ᱡᱩᱫᱤ ᱯᱟᱸᱪ ᱞᱟᱠᱷ ᱨᱮᱱᱟᱜ ᱴᱨᱤᱴᱢᱮᱱᱴ ᱦᱩᱭᱩᱜ ᱛᱟᱢᱟ ᱡᱩᱫᱤ ᱟᱢ ᱡᱩᱫᱤ ᱞᱟᱦᱟ ᱠᱷᱚᱱᱟᱜ ᱦᱮᱞᱛᱷ ᱤᱱᱥᱩᱨᱮᱱᱥ ᱠᱚᱨᱟᱣ ᱫᱚᱦᱚ ᱠᱟᱜᱼᱟ ᱛᱚᱵᱮ ᱚᱸᱰᱮ ᱥᱚᱨᱠᱟᱨ ᱟᱢ ᱥᱟᱦᱟᱡᱚᱭ ᱮᱢᱟᱢᱟ ᱦᱮᱸ ᱥᱮ ᱵᱟᱝ
ᱥᱚᱨᱠᱟᱨ ᱫᱚ ᱵᱟᱝ ᱜᱚᱢᱠᱮ ᱠᱚᱢᱯᱟᱱᱤ
ᱠᱳᱢᱯᱟᱱᱤ ᱦᱚᱸᱠᱚ ᱮᱢᱚᱜ ᱜᱮᱭᱟ ᱥᱚᱨᱠᱟᱨ ᱥᱚᱨᱠᱟᱨ ᱛᱚᱨᱚᱯ ᱠᱷᱚᱱᱟᱜ ᱠᱤᱪᱷᱩ ᱢᱮᱱᱟᱜᱼᱟ
ᱦᱳᱭ ᱦᱳᱭ ᱢᱟᱱᱮ ᱡᱟᱦᱟᱸ ᱠᱳᱢᱯᱟᱱᱤ ᱨᱮ ᱟᱢᱤᱱᱥᱩᱨᱮᱱᱥᱮ ᱠᱷᱩᱞᱟᱹᱣᱟ ᱚᱱᱟ ᱠᱳᱢᱯᱟᱱᱤ ᱮᱢᱚᱜᱼᱟ
ᱦᱳᱭ ᱥᱚᱨᱠᱟᱨ ᱛᱚᱨᱚᱯᱷ ᱠᱷᱚᱱᱟᱜ ᱵᱟᱹᱱᱩᱜᱼᱟ ᱦᱮᱸ ᱚᱱᱠᱟ ᱜᱮ ᱡᱷᱚᱛᱚ ᱢᱟᱱᱮ ᱥᱩᱫᱷᱩ ᱯᱨᱟᱭᱵᱷᱮᱴ ᱠᱳᱢᱯᱟᱱᱤ ᱢᱮᱱᱟᱜ ᱠᱚᱣᱟ ᱚᱱᱠᱟ ᱫᱚ ᱵᱟᱝᱼᱟ